ᱦᱮᱞᱳ ᱜᱚᱝᱠᱮ ᱡᱚᱦᱟᱨ ᱜᱮᱼᱼ
ᱦᱮᱞᱳᱣ
ᱦᱳᱭ ᱜᱚᱝᱠᱮ ᱡᱚᱦᱟᱨ ᱜᱮ᱾ ᱜᱚᱝᱠᱮ ᱟᱸᱡᱚᱢᱚᱜ ᱠᱟᱱ ᱛᱟᱢᱟ ᱜᱚᱝᱠᱮ ᱠᱟᱹᱴᱤᱡ ᱱᱮᱴᱚᱣᱟᱨᱠ ᱥᱮᱫ ᱪᱟᱞᱟᱜ ᱵᱮᱱ ᱴᱟᱣᱟᱨ ᱵᱟᱭ ᱧᱟᱢᱮᱫ ᱛᱟᱵᱮᱱᱟ ᱟᱲᱟᱝ ᱦᱟᱸᱜ᱾
ᱦᱮᱞᱳ
ᱩᱱᱤ ᱦᱳᱭ ᱜᱚᱝᱠᱮ ᱴᱟᱣᱟᱨ ᱵᱟᱭ ᱧᱟᱢᱮᱫ ᱛᱟᱢᱟ ᱱᱟᱥᱮᱱᱟᱜ ᱱᱮᱴᱚᱣᱟᱨᱠᱥ ᱥᱮᱫ ᱩᱰᱩᱚᱜ ᱵᱮᱱ ᱥᱮ᱾
ᱱᱚᱜ-ᱚᱭ ᱵᱟᱨᱦᱮ ᱥᱮᱫ ᱨᱮᱜᱮ ᱦᱮᱱᱟᱜ ᱞᱤᱧᱟᱹ
ᱦᱳᱭ ᱫᱤᱭᱮᱯᱚᱨ ᱱᱟᱯᱟᱭ ᱜᱮᱭᱟᱵᱱ ᱛᱚ? ᱦᱳᱭ ᱦᱳᱭ ᱦᱳᱭ ᱟᱹᱞᱤᱧ ᱦᱚᱸ ᱮᱠᱷᱚᱱ ᱫᱚ ᱱᱟᱯᱟᱭ ᱜᱮ ᱦᱮᱱᱟᱜ ᱞᱤᱧᱟᱹ ᱟᱨ ᱚᱲᱟᱜ ᱠᱚᱨᱮ ᱚᱠᱟ ᱞᱮᱠᱟ ᱦᱮᱱᱟᱜ ᱠᱚᱣᱟ ᱮᱠᱷᱚᱱ?
ᱦᱮᱸ ᱚᱲᱟᱜ ᱠᱚᱨᱮ ᱦᱚᱸ ᱵᱮᱥ ᱵᱟᱲᱟ ᱜᱮ᱾
ᱟᱪᱪᱷᱟ ᱟ
ᱦᱳᱭ ᱮᱠᱷᱚᱱ ᱦᱚᱸ ᱩᱝᱠᱩ ᱦᱚᱸ ᱱᱟᱯᱟᱭ ᱜᱮ ᱢᱮᱱᱟᱜ ᱠᱟᱜ ᱠᱚᱣᱟ ᱦᱟᱸᱜ, ᱛᱟᱦᱞᱮ ᱠᱤᱫᱩᱜ ᱠᱚ ᱦᱩᱭᱳᱱᱟ?
ᱦᱮᱸ ᱦᱩᱭ ᱮᱱᱟᱱ ᱢᱟᱹᱪᱷᱤ ᱨᱮᱜᱮ ᱦᱩᱭᱱᱟ ᱠᱤᱫᱩᱜ ᱠᱩ᱾
ᱟᱪᱪᱷᱟ ᱟᱪᱪᱷᱟ ᱟᱹᱰᱤ ᱛᱟᱛᱟᱹᱲᱤ ᱯᱮ ᱠᱮᱫᱚᱜ ᱮᱱᱟ, ᱟᱞᱮ ᱫᱚ ᱟᱹᱣᱨᱤ ᱦᱟᱸᱜ᱾ ᱱᱚᱜᱼᱚᱭ ᱛᱚ᱾
ᱩᱥᱟᱹᱨᱟ ᱜᱮ ᱱᱚᱜᱼᱚᱭ ᱫᱩᱲᱩᱵ ᱵᱟᱲᱟ ᱠᱟᱱᱟᱞᱮ᱾ ᱜᱤᱛᱤᱡ ᱡᱚᱜ ᱞᱟᱹᱜᱤᱫ ᱞᱮ᱾
ᱟᱪᱪᱷᱟ ᱟᱪᱪᱷᱟ ᱛᱟᱦᱞᱮ ᱠᱟᱛᱷᱟ ᱫᱚ ᱱᱚᱜᱼᱚᱝᱠᱟ ᱡᱮ, ᱠᱩᱠᱞᱤ ᱢᱮᱭᱟᱵᱤᱱ ᱟᱹᱵᱤᱱ ᱟᱵᱤᱱ ᱜᱮ ᱞᱟᱦᱟᱛᱮ᱾ ᱪᱮ ᱢᱮᱱᱛᱮ ᱫᱟᱬᱟ ᱠᱚ ᱛᱤᱱ ᱥᱟᱺᱜᱤᱧ ᱵᱮᱱ ᱥᱮᱱ ᱠᱟᱱᱟ ᱚᱠᱟ ᱠᱚᱨᱮ ᱵᱮᱱ ᱥᱮᱱ ᱠᱟᱱᱟ ᱪᱮᱫ ᱪᱮᱫ ᱠᱚᱵᱮᱱ ᱧᱮᱞ ᱟᱠᱟᱫ ᱚᱱᱟᱜᱮ ᱠᱟᱹᱴᱤᱡ ᱞᱟᱹᱭ ᱛᱟᱵᱚᱱ ᱵᱮᱱ?
ᱫᱟᱬᱟᱱ ᱫᱚ ᱟᱹᱞᱤᱧ ᱢᱟ ᱮᱛᱮᱜ ᱚᱝᱠᱟ ᱢᱟ ᱥᱮᱨᱚᱠᱚᱢᱟ ᱵᱟᱹᱞᱤᱧ ᱫᱬᱟᱣ ᱠᱟᱜ᱾ ᱚᱲᱟᱜ ᱠᱚᱨᱮᱜ ᱜᱮ ᱠᱟᱹᱢᱤ ᱡᱟᱞᱟ ᱨᱮ ᱚᱠᱟ ᱥᱮᱜ ᱫᱟᱬᱟ ᱦᱚᱸ ᱵᱟᱝ ᱦᱩᱭ ᱠᱟᱱᱟ ᱛᱚ᱾
ᱚᱸ ᱫᱟᱬᱟ ᱠᱚᱨᱮᱱᱟᱜ ᱤᱪᱷᱟᱹ ᱠᱚᱫᱚ ᱢᱮᱱᱟᱜ ᱛᱟᱵᱮᱱᱟ ᱥᱮ ᱵᱟᱝ?
ᱤᱪᱷᱟᱹ ᱠᱚᱫᱚ ᱢᱮᱱᱟᱜ ᱫᱚ ᱢᱮᱱᱟᱜ ᱜᱮᱭᱟ, ᱟᱫᱚ ᱦᱚᱸᱜᱼᱚᱝᱠᱟ ᱠᱟᱹᱢᱤ ᱵᱮᱥᱛᱚ ᱡᱟᱞᱟ ᱨᱮ ᱪᱟᱞᱟᱜ ᱨᱮᱭᱟᱜ ᱥᱳᱢᱚᱭ ᱦᱚᱸ ᱵᱟᱝ ᱧᱟᱢ ᱠᱟᱱᱟ᱾
ᱱᱚᱜᱼᱚᱭ ᱡᱮ ᱚᱱᱟ ᱤᱭᱟᱹ ᱚᱱᱟ ᱟᱡᱚᱫᱤᱭᱟᱹ ᱵᱩᱨᱩ ᱥᱮᱸᱫᱽᱨᱟ ᱠᱚ ᱪᱟᱞᱟᱜ ᱛᱟᱦᱮᱱᱟ ᱛᱚᱠᱷᱚᱱ ᱵᱮᱱ ᱥᱮᱱ ᱵᱟᱲᱟᱣ ᱠᱟᱱᱟ? ᱥᱮᱱ ᱵᱟᱲᱟᱣ ᱠᱟᱱᱟ᱾
ᱚᱱᱛᱮ ᱟᱞᱮᱫᱚ ᱢᱟᱱᱮ ᱱᱚᱛᱮ ᱵᱟᱝᱜᱟᱞ ᱛᱚ ᱟᱫᱚ ᱱᱚᱱᱛᱮ ᱫᱚ ᱚᱝᱠᱟ ᱵᱟᱠᱚ ᱪᱟᱞᱟᱣ ᱵᱟᱲᱟᱜᱼᱟ ᱛᱚ᱾
ᱩᱸ ᱟᱪᱪᱷᱟ ᱟᱪᱪᱷᱟ ᱚᱸ ᱛᱷᱟᱞᱮ ᱤᱭᱟᱹ ᱵᱟᱝᱜᱟᱞ ᱷᱮᱵᱮᱱ ᱞᱟᱹᱭ ᱠᱮᱜᱼᱟ ᱥᱮ?
ᱦᱮᱸ ᱵᱟᱝᱜᱟᱞ ᱵᱟᱝᱜᱟᱞ᱾
ᱦᱮᱸ ᱛᱚ ᱤᱭᱟᱹ ᱯᱚᱥᱪᱤᱢ ᱵᱚᱝᱜᱟ ᱛᱚ?
ᱦᱮᱸ ᱦᱮᱸ
ᱚ ᱛᱟᱦᱞᱮ ᱚᱱᱟ ᱫᱚ ᱯᱚᱥᱪᱤᱢ ᱵᱚᱝᱜᱚ ᱨᱮ ᱵᱟᱹᱱᱩᱜᱼᱟ ᱚᱱᱟ ᱟᱡᱚᱫᱤᱭᱟᱹ ᱵᱩᱨᱩ?
ᱚᱱᱟ ᱫᱚ ᱡᱷᱟᱲᱠᱷᱚᱸᱰ ᱨᱮ ᱢᱮᱱᱟᱜ ᱠᱟᱫᱟ᱾
ᱩᱸ ᱟᱪᱪᱷᱟ ᱟᱪᱪᱷᱟ ᱟ ᱛᱟᱦᱞᱮ ᱤᱭᱟᱹ ᱛᱟᱦᱞᱮ ᱟᱯᱮᱭᱟᱜ ᱵᱟᱡᱟᱨ ᱞᱟᱹᱴᱩ ᱵᱟᱡᱟᱨ ᱫᱚ ᱦᱩᱭᱩᱜ ᱠᱟᱱᱟ ᱠᱳᱞᱠᱟᱛᱟ ᱜᱮᱥᱮ?
ᱦᱮᱸ ᱦᱮᱸ ᱞᱟᱹᱴᱩ ᱵᱟᱡᱟᱨ ᱫᱚ ᱠᱳᱞᱠᱟᱛᱟ ᱜᱤ᱾
ᱫᱤᱭᱮ ᱛᱟᱦᱞᱮ ᱠᱳᱞᱠᱟᱛᱟ ᱫᱚ ᱵᱮᱱ ᱥᱮᱱ ᱵᱟᱲᱟᱣ ᱠᱟᱱᱟ ᱥᱮ ᱵᱟᱝ ᱛᱟᱦᱞᱮ?
ᱦᱮᱸ ᱚᱱᱟ ᱢᱤᱴᱤᱝ ᱨᱮ ᱪᱟᱞᱟᱣ ᱦᱩᱭ ᱞᱮᱱᱟ ᱢᱤᱫ ᱫᱷᱟᱣ᱾
ᱟᱪᱪᱷᱟ ᱟᱪᱪᱷᱟ
ᱟᱵᱮᱱ ᱵᱮᱱ ᱪᱟᱞᱟᱣ ᱵᱟᱲᱟ ᱠᱟᱱᱟ ᱥᱮ ᱵᱟᱝ?
ᱦᱳᱭ ᱟᱹᱞᱤᱧ ᱦᱚᱸ ᱯᱨᱟᱭ ᱡᱟᱭᱜᱟ ᱜᱮᱞᱤᱧ ᱫᱟᱬᱟᱣ ᱠᱟᱜᱼᱟ ᱦᱟᱸᱜ᱾ ᱠᱳᱞᱠᱟᱛᱟ ᱥᱮ ᱱᱚᱣᱟ ᱟᱡᱚᱫᱤᱭᱟᱹ ᱵᱩᱨᱩ ᱟᱞᱮ ᱥᱮᱜ ᱱᱚᱛᱮ ᱥᱩᱥᱩᱱᱤᱭᱟᱹ ᱵᱩᱨᱩ ᱵᱚᱞᱮ ᱢᱤᱫᱴᱟᱝ ᱢᱮᱱᱟᱜᱼᱟ᱾ ᱟᱸᱡᱚᱢ ᱠᱟᱫᱟ ᱵᱮᱱ ᱥᱮ ᱵᱟᱝ?
ᱦᱮᱸ ᱟᱸᱡᱚᱢ ᱠᱟᱫᱟᱹᱧ ᱥᱩᱥᱥᱩᱱᱤ ᱵᱩᱨᱩ ᱫᱚᱞᱤᱧ ᱟᱸᱡᱚᱢ ᱠᱟᱫᱟ᱾
ᱦᱳᱭ ᱦᱳᱭ ᱚᱱᱟ ᱠᱚᱫᱚ ᱜᱚᱴᱟᱜ ᱞᱤᱧ ᱫᱟᱬᱟᱣ ᱠᱟᱜᱼᱟ ᱦᱟᱸᱜ᱾ ᱟᱫᱚ ᱵᱮᱱ ᱞᱟᱹᱭ ᱠᱮᱜᱼᱟ ᱡᱮ ᱠᱳᱞᱠᱟᱛᱟ ᱵᱮᱱ ᱥᱮᱱ ᱠᱟᱱᱟ ᱠᱳᱞᱠᱟᱛᱟ ᱨᱮ ᱪᱮᱜ ᱠᱚᱵᱮᱱ ᱧᱮᱞ ᱠᱟᱜᱼᱟ ᱠᱟᱹᱴᱤᱡ ᱞᱟᱹᱭ ᱞᱮᱵᱮᱱ ᱥᱮ?
ᱠᱳᱞᱠᱟᱛᱟ ᱨᱮ ᱚᱱᱟ ᱩᱝᱠᱩ ᱪᱤᱲᱤᱭᱟ ᱠᱷᱟᱱᱟ ᱨᱮ ᱦᱟᱹᱛᱤ ᱠᱚ, ᱛᱟᱹᱨᱩᱵ ᱠᱚ᱾ ᱟᱭᱢᱟ ᱠᱚ ᱛᱟᱦᱱᱟ ᱩᱝᱠᱩ ᱮᱴᱟᱜ ᱵᱤᱨ ᱨᱮᱠᱚ ᱛᱟᱦᱮᱱ ᱢᱟᱱᱮ ᱚᱝᱠᱟᱱ ᱠᱩᱭᱤᱡ ᱜᱤ᱾
ᱟᱪᱪᱷᱟ ᱟᱪᱪᱷᱟ ᱟᱨ ᱚᱝᱠᱟᱱᱟᱜ ᱡᱟᱭᱜᱟ ᱵᱚᱞᱛᱮ ᱠᱳᱞᱠᱟᱛᱟ ᱛᱚ ᱟᱹᱰᱤ ᱞᱟᱹᱴᱩ ᱢᱟᱨᱟᱝ ᱜᱮᱭᱟ ᱛᱚ᱾ ᱚᱱᱠᱟᱱᱟᱜ ᱧᱩᱛᱩᱢ ᱠᱷᱚᱱ ᱟᱸᱡᱚᱢ ᱠᱟᱫᱟ ᱛᱚ ᱡᱮᱢᱚᱱ ᱤᱰᱮᱱ ᱜᱟᱰᱮ
ᱡᱟ ᱦᱚᱸ ᱭᱟ ᱱᱚᱣᱟ ᱫᱚ ᱡᱮᱢᱚᱱ ᱚᱳᱣᱟᱴᱟᱨ ᱯᱟᱨᱠ ᱠᱚ ᱟᱭᱢᱟ ᱠᱤᱪᱷᱩ ᱢᱮᱱᱟᱜᱼᱟ ᱟᱠᱟᱫᱟ ᱛᱚ᱾ ᱥᱮᱨᱚᱠᱚᱢ ᱵᱟᱝ ᱫᱟᱬᱟ ᱦᱩᱭ ᱞᱮᱱᱟ ᱩᱱ ᱡᱚᱠᱷᱚᱱ ᱫᱚ᱾ ᱢᱟᱱᱮ ᱥᱚᱢᱚᱭ ᱵᱟᱞᱮ ᱧᱟᱢ ᱞᱮᱫᱟ ᱩᱱ ᱡᱚᱠᱷᱚᱡ ᱫᱟᱬᱟ ᱨᱮᱭᱟᱜ ᱛᱚ, ᱟᱫᱚ ᱩᱱᱟᱹᱜ ᱟᱸᱴ ᱵᱟᱞᱮ ᱫᱟᱬᱟ ᱟᱠᱟᱫᱟ᱾
ᱟᱪᱪᱷᱟ - ᱟᱪᱪᱷᱟ ᱤᱧ ᱡᱮᱢᱚᱱ ᱠᱳᱞᱠᱟᱛᱟ ᱫᱚ ᱵᱟᱨ ᱯᱮ ᱫᱷᱟᱣ ᱞᱤᱧ ᱥᱮᱱ ᱟᱠᱟᱱᱟ᱾ ᱢᱟᱱᱮ ᱠᱟᱹᱢᱤ ᱠᱟᱹᱢᱤ ᱛᱮ ᱠᱟᱹᱢᱤ ᱠᱷᱟᱹᱛᱤᱨ ᱜᱮᱞᱤᱧ ᱥᱮᱱ ᱠᱟᱱᱟ ᱮᱱᱛᱮ ᱨᱮᱦᱚᱸ ᱢᱟᱱᱮ ᱠᱟᱹᱴᱤᱡ ᱠᱟᱹᱡ ᱡᱟᱭᱜᱟ ᱫᱚᱞᱤᱧ ᱦᱤᱨᱤ ᱟᱹᱜᱩ ᱟᱠᱟᱫ ᱠᱮᱭᱟ ᱚᱱᱠᱟ ᱜᱮ᱾ ᱡᱮᱢᱚᱱ ᱯᱩᱭᱞᱩ ᱛᱤ ᱞᱤᱧ ᱞᱟᱹᱭ ᱟᱹᱵᱤᱱ ᱜᱮᱭᱟ ᱟᱞᱤᱧ ᱦᱚᱸ, ᱚᱛᱮ ᱠᱷᱚᱱ ᱜᱮᱞᱤᱧ ᱪᱟᱞᱟᱜ ᱛᱚ᱾ ᱵᱚᱞᱛᱮ ᱱᱚᱜᱼᱚᱭ ᱚᱱᱟ ᱫᱩᱨᱜᱟᱯᱩᱨ ᱥᱟᱭᱤᱰ ᱠᱷᱚᱡ ᱞᱤᱧ ᱪᱟᱞᱟᱜᱼᱟ ᱥᱮ
ᱦᱮᱸ ᱦᱮᱸ
ᱛᱟᱦᱚᱞᱮ ᱠᱷᱟᱱᱡ ᱫᱚ ᱱᱚᱣᱟ ᱦᱟᱣᱲᱟ ᱵᱨᱤᱡᱽ ᱯᱟᱨᱚᱢ ᱞᱟᱜᱟᱜᱼᱟ᱾ ᱚᱱᱛᱮ ᱦᱩᱜᱞᱤ ᱪᱟᱞᱟᱜ ᱞᱟᱹᱜᱤᱫ ᱛᱮ
ᱦᱮᱸ ᱯᱟᱨᱚᱢ ᱦᱩᱭᱩᱜᱼᱟ᱾
ᱦᱳᱭ ᱛᱟᱦᱚᱞᱮ ᱚᱱᱟ ᱦᱟᱣᱲᱟ ᱵᱨᱤᱡᱽ ᱨᱮ ᱟᱹᱰᱤ ᱞᱮᱠᱟ ᱵᱚᱞᱛᱮ ᱟᱹᱰᱤᱱᱟᱜ ᱦᱟᱦᱟᱲᱟᱜ ᱜᱮᱞᱤᱧ ᱵᱩᱡᱷᱟᱹᱣ ᱠᱮᱜᱼᱟ᱾ ᱯᱟᱨᱚᱢ ᱥᱚᱢᱚᱭ ᱚᱸᱰᱮ ᱞᱤᱧ ᱧᱮᱞ ᱠᱮᱜᱼᱟ, ᱪᱮᱫ ᱞᱮᱠᱟ ᱠᱚ ᱵᱮᱱᱟᱣ ᱠᱟᱜᱼᱟ᱾ ᱚᱸᱰᱮ ᱵᱮᱱᱟᱣ ᱟᱠᱟᱫᱟ ᱠᱚ ᱵᱟᱝᱢᱟᱠᱚ ᱞᱟᱹᱭᱟ ᱤᱝᱞᱤᱥ ᱵᱮᱱᱟᱣ ᱦᱚᱴᱚ ᱟᱠᱟᱫ ᱛᱟᱦᱮᱱᱟ ᱚᱱᱟ ᱫᱚ, ᱟᱫᱚ ᱠᱚ ᱞᱟᱹᱭᱟ ᱵᱟᱝᱢᱟ ᱱᱚᱣᱟ ᱫᱚ ᱢᱤᱫ ᱢᱤᱫᱴᱟᱝ ᱦᱚᱸ ᱱᱟᱲ ᱫᱟᱝ ᱠᱚ ᱵᱮᱣᱦᱟᱨ ᱠᱟᱜᱼᱟ, ᱢᱮᱲᱦᱮᱫ ᱛᱮᱜᱮ ᱵᱮᱱᱟᱣ ᱢᱮᱱᱟᱜᱼᱟ᱾
ᱦᱮᱸ
ᱦᱳᱭ ᱚᱱᱟ ᱦᱚᱸ ᱧᱮᱞ ᱫᱚᱞᱤᱧ ᱧᱮᱜᱼᱟ ᱢᱮᱫ ᱛᱮᱦᱚᱸ ᱟᱹᱰᱤ ᱦᱟᱦᱟᱲᱟᱜ ᱜᱮᱭᱟ ᱚᱱᱟ ᱡᱤᱱᱤᱥ ᱦᱚᱸ ᱢᱟᱱᱮ ᱮᱢᱚᱱ ᱵᱷᱟᱵᱮ ᱠᱚ ᱵᱮᱱᱟᱣ ᱟᱠᱟᱫ ᱞᱟᱛᱟᱨ ᱨᱮ ᱠᱳᱚᱱᱳ ᱵᱳᱚᱞ ᱠᱷᱩᱱᱴᱤ ᱦᱚᱸ ᱵᱟᱹᱱᱩᱜᱼᱟ᱾ ᱠᱟᱜᱼᱟ ᱦᱳᱭ ᱦᱳᱭ ᱚᱱᱠᱟ ᱜᱮ ᱟᱨ ᱱᱚ ᱛᱮᱞᱤᱧ ᱥᱮᱱ ᱞᱮᱱᱟ ᱰᱤᱭᱟᱱ ᱜᱟᱨᱰᱮᱱ ᱵᱷᱤᱠᱴᱳᱨᱤᱭᱟ, ᱢᱮᱢᱳᱨᱤᱭᱟᱞ,
ᱦᱳᱭ
ᱦᱳᱭ ᱟᱨ ᱱᱚᱛᱮ ᱤᱭᱟᱹ ᱥᱟᱱ ᱤᱭᱟᱠᱚᱢᱮᱛᱟᱜᱼᱟ ᱢᱮᱛᱟᱜ ᱥᱟᱭᱮᱱᱥ ᱥᱤᱴᱤ ᱠᱚ ᱢᱮᱛᱟᱜᱼᱟ᱾ ᱥᱟᱭᱮᱱᱥ ᱥᱤᱴᱤ ᱠᱚᱦᱚᱸ ᱞᱤᱧ ᱧᱮᱞ ᱟᱠᱟᱜᱼᱟ᱾
ᱦᱳᱭ - ᱦᱳᱭ
ᱦᱳᱭ ᱟᱨ ᱦᱟᱱᱟ ᱨᱚᱵᱤᱱᱫᱨᱚ ᱥᱮᱛᱩ ᱚᱱᱟ ᱛᱮᱦᱚᱸᱞᱤᱧ ᱯᱟᱨᱚᱢ ᱵᱟᱲᱟᱣ ᱟᱠᱟᱱᱟ᱾ ᱟᱨ ᱤᱭᱟᱹ ᱱᱚ ᱫᱚᱨᱭᱟ ᱚᱱᱟ ᱱᱟᱹᱭ ᱢᱮᱱᱟᱜᱼᱟᱥᱮ ᱱᱟᱹᱭ ᱡᱟᱦᱟᱸ ᱱᱟᱹᱭ ᱜᱷᱟᱴ ᱠᱚ ᱢᱮᱱᱟᱜᱼᱟ᱾ ᱚᱱᱟ ᱦᱟᱣᱲᱟ ᱴᱷᱮᱡ ᱚᱸᱰᱮ ᱠᱚᱦᱚᱸ ᱛᱩᱯᱩ ᱠᱚᱦᱚᱸ ᱦᱩᱭ ᱟᱠᱟᱱᱟ ᱾
ᱦᱮᱸ ᱾
ᱟᱨ ᱱᱚᱣᱟ ᱵᱚᱴ ᱡᱟᱦᱟᱸ ᱠᱚ ᱢᱮᱛᱟᱜ ᱠᱟᱱᱟ ᱱᱟᱹᱣᱠᱟᱹ ᱨᱮ ᱦᱚᱞᱤᱧ ᱫᱮᱡ ᱵᱟᱲᱟ ᱟᱠᱟᱱᱟ ᱚᱸᱰᱮ ᱫᱚ ᱾ ᱚᱱᱟ ᱥᱟᱶᱛᱮ ᱱᱚᱜᱼᱚᱭ ᱡᱟᱦᱟᱸ ᱠᱚ ᱢᱮᱛᱟᱜ ᱠᱟᱱᱟ ᱢᱮᱴᱨᱳ, ᱢᱮᱴᱨᱳ ᱨᱮᱦᱚᱸ ᱞᱤᱧ ᱫᱮᱡ ᱟᱠᱟᱱᱟ ᱦᱟᱸᱜ
ᱦᱚᱭ ᱱᱟᱯᱟᱭ ᱜᱮ ᱾
ᱦᱳᱭ ᱢᱟᱱᱮ ᱫᱟᱬᱟ ᱛᱮᱫᱚ ᱟᱹᱞᱤᱧ ᱫᱚ ᱵᱟᱹᱞᱤᱧ ᱢᱚᱠᱚᱧᱚᱜ ᱛᱟᱦᱮᱱᱟ, ᱟᱨ ᱚᱱᱠᱟ ᱞᱮᱠᱟ ᱫᱚ ᱡᱮ ᱟᱞᱚᱵᱮᱱ ᱢᱚᱱᱮᱭᱟ ᱡᱮ ᱟᱹᱞᱤᱧ ᱫᱚ ᱠᱤᱥᱟᱹᱬ ᱧᱚᱜ ᱠᱤᱥᱟᱬ ᱢᱤᱥᱟᱹᱲ ᱫᱚ ᱵᱟᱞᱮ ᱠᱤᱥᱟᱹᱲᱟ ᱚᱱᱠᱟ ᱞᱮᱠᱟ ᱫᱚ ᱚᱱᱮ ᱚᱱᱠᱟ ᱡᱟᱦᱟᱸ ᱥᱮᱫ ᱫᱚᱨᱠᱟᱨ ᱥᱚᱢᱚᱭ ᱜᱮ ᱫᱟᱬᱟ ᱪᱟᱞᱟᱜ ᱦᱩᱭᱩᱜᱼᱟ, ᱮᱱᱠᱷᱟᱡ ᱮᱢᱱᱤ ᱠᱤᱢ ᱫᱟᱬᱟᱱᱟ ᱠᱤ ᱱᱮᱛᱟᱨ ᱦᱚᱲ ᱫᱚ ᱩᱱᱟᱹᱜ ᱫᱚ ᱵᱟᱵᱚᱱ ᱠᱤᱥᱟᱹᱬᱟ ᱛᱚ ᱾
ᱦᱮᱸ ᱦᱮᱸ ᱚᱱᱟ ᱫᱚᱨᱠᱟᱨ ᱥᱚᱢᱚᱭ ᱜᱮᱛᱚ ᱚᱱᱛᱮ ᱫᱚ ᱪᱟᱞᱟᱜ ᱞᱟᱹᱠᱛᱤᱭᱟ
ᱦᱳᱭ ᱦᱳᱭ
ᱟᱨ ᱚᱱᱠᱟᱜᱮ ᱱᱚᱛᱮ ᱟᱞᱮ ᱥᱮᱫᱨᱮ ᱥᱩᱥᱩᱱᱤ ᱠᱚ ᱚᱞᱚᱜ ᱯᱟᱲᱦᱟᱣ ᱫᱚ ᱚᱱᱟ ᱠᱚᱞᱮᱡᱽ ᱠᱚᱢᱯᱤᱞᱤᱴ ᱦᱩᱭ ᱠᱟᱱᱟ ᱦᱟᱸᱜ ᱾ ᱟᱵᱤᱱ ᱱᱟᱜ ᱜᱮ ᱛᱤᱱ ᱥᱟᱺᱜᱤᱧ ᱚᱞᱚᱜ ᱯᱟᱲᱦᱟᱣ ᱫᱚ?
ᱟᱹᱞᱤᱧ ᱫᱚ ᱱᱚᱜᱼᱚᱭ ᱱᱤᱛᱚᱜ ᱦᱟᱸᱜ ᱤᱱᱴᱟᱨ ᱨᱮᱞᱤᱧ ᱵᱷᱚᱨᱛᱤ ᱠᱟᱱᱟ᱾
ᱟᱪᱪᱷᱟ ᱟᱪᱪᱷᱟ ᱛᱟᱦᱚᱞᱮ ᱚᱞᱚᱜ ᱯᱟᱲᱦᱟᱣ ᱫᱚ ᱵᱷᱟᱜᱮ ᱜᱮ ᱪᱟᱞᱟᱜ ᱠᱟᱱ ᱛᱟᱵᱤᱱᱟ ᱡᱟᱹᱱᱤᱡ ᱠᱷᱟᱱ?
ᱦᱮᱸ ᱪᱟᱞᱟᱜ ᱠᱟᱱᱟ ᱵᱷᱟᱹᱞᱮ ᱜᱮ
ᱟᱪᱪᱷᱟ ᱟᱪᱪᱷᱟ ᱢᱟᱱᱮ ᱟᱯᱮ ᱚᱱᱟ ᱤᱥᱠᱩᱞ ᱠᱤᱢᱵᱟ ᱠᱚᱞᱮᱡᱽ ᱠᱷᱚᱱ ᱠᱳᱱᱚ ᱫᱤᱱ ᱢᱟᱱᱮ ᱫᱟᱬᱟ ᱵᱟᱝᱠᱚ ᱤᱫᱤ ᱠᱟᱜ ᱯᱮ ?
ᱟᱹᱣᱨᱤ ᱠᱚ ᱤᱫᱤᱞᱮᱭᱟ ᱢᱟᱱᱮ ᱦᱚᱜ ᱚᱭ ᱛᱚ ᱢᱟᱱᱮ ᱮᱴᱟᱜ ᱤᱥᱠᱩᱞ ᱠᱷᱚᱡ ᱱᱚᱰᱮᱜᱮ ᱮᱰᱢᱤᱥᱚᱱ ᱦᱩᱭ ᱠᱟᱱᱟ ᱛᱚ ᱟᱫᱚ ᱱᱤᱛᱚᱜ ᱫᱚ ᱟᱹᱣᱨᱤ ᱠᱚ ᱤᱫᱤ ᱞᱮᱭᱟ ᱟᱫᱚ ᱢᱟᱱᱮ ᱛᱟᱭᱚᱢ ᱛᱮᱠᱚ ᱤᱫᱤᱞᱮᱭᱟ ᱥᱮ ᱪᱮᱫ ᱚᱱᱟᱜᱮ ᱦᱟᱸᱜ ᱧᱮᱞᱚᱜ ᱠᱟᱱ ᱜᱮᱭᱟ
ᱩ ᱠᱳᱱᱳ ᱠᱳᱱᱳ ᱤᱥᱠᱩᱞ ᱠᱚᱫᱚ ᱚᱱᱠᱟ ᱫᱟᱬᱟ ᱠᱚ ᱤᱫᱤ ᱠᱚ ᱛᱟᱦᱮᱱ ᱜᱮᱭᱟ
ᱦᱮᱸ ᱦᱟᱸᱰᱮ ᱡᱚᱠᱷᱚᱱ ᱞᱮ ᱛᱟᱦᱮᱸ ᱠᱟᱱᱟ ᱦᱟᱱᱟᱴᱟᱜ ᱤᱥᱠᱩᱞ ᱨᱮ ᱚᱸᱰᱮ ᱠᱷᱚᱡ ᱫᱚ ᱫᱤᱜᱷᱟ ᱠᱚ ᱤᱫᱤᱭᱮᱫ ᱠᱚ ᱛᱟᱦᱮᱸᱱᱟ ᱟᱫᱚ ᱟᱞᱮᱫ ᱫᱚ ᱵᱟᱠᱚ ᱤᱫᱤ ᱞᱮᱫ ᱞᱮᱭᱟ
ᱟᱪᱪᱷᱟ ᱟᱪᱪᱷᱟ ᱟᱞᱤᱧ ᱦᱚᱸ ᱫᱤᱜᱷᱟ ᱫᱚᱞᱤᱧ ᱥᱮᱱ ᱠᱟᱱᱟ ᱦᱟᱸᱜ ᱵᱟᱨ ᱫᱷᱟᱣ ᱢᱤᱫ ᱫᱷᱟᱣ ᱫᱚ ᱜᱟᱛᱮ ᱠᱚ ᱥᱟᱣᱛᱮ ᱟᱨ ᱢᱤᱫ ᱫᱷᱟᱣ ᱫᱚ ᱜᱷᱟᱸᱨᱚᱸᱧᱡᱽ ᱠᱚ ᱜᱷᱟᱨᱚᱸᱡᱽ ᱟᱛᱮ ᱚᱸᱰᱮ ᱥᱮᱱ ᱦᱳᱭ ᱞᱮᱱᱟ, ᱢᱟᱱᱮ ᱫᱤ ᱜᱷᱟ ᱨᱮᱦᱚᱸ ᱟᱹᱰᱤ ᱨᱟᱹᱥᱠᱟᱹ ᱵᱤᱱ ᱵᱩᱡᱟ ᱪᱟᱞᱟᱣ ᱞᱮᱱ ᱠᱷᱟᱡ ᱵᱤᱱ, ᱢᱟᱱᱮ ᱚᱸᱰᱮᱱᱟᱜ ᱦᱚᱭ ᱦᱤᱥᱤ ᱫᱟᱜ ᱫᱚᱨᱭᱟ ᱨᱮᱱᱟᱜ ᱥᱟᱰᱮ ᱠᱚ ᱵᱮᱱ ᱟᱸᱡᱚᱢ ᱞᱮᱠᱟᱡ ᱥᱮ ᱟᱨᱦᱚᱸ ᱚᱱᱠᱟ ᱜᱮ ᱟᱹᱰᱤ ᱞᱮᱠᱟ ᱧᱮᱞ ᱡᱚᱝ ᱫᱚᱨᱭᱟ ᱚᱱᱟ ᱫᱷᱟᱨᱮ ᱠᱚᱨᱮ ᱢᱮᱱᱟᱜ ᱠᱟᱜᱼᱟ ᱦᱟᱸᱜ,
ᱦᱳᱭ
ᱢᱟᱱᱮ ᱚᱱᱠᱟ ᱫᱚᱨᱭᱟ ᱵᱮᱱ ᱧᱮᱞᱟ ᱥᱮ ᱫᱚᱨᱭᱟ ᱫᱚ ᱚᱱᱠᱟ ᱢᱳᱵᱟᱭᱤᱞ ᱠᱚᱨᱮ ᱵᱤᱱ ᱧᱮᱞ ᱠᱟᱜᱼᱟ ᱥᱮ ᱵᱤᱱ ᱧᱮᱞ ᱵᱟᱲᱟ ᱟᱠᱟᱣᱫᱟ ᱡᱟᱦᱟᱸ ᱨᱮ
ᱧᱮᱞ ᱫᱚ ᱧᱮᱞ ᱱᱚᱛᱮ ᱦᱚᱸ ᱢᱮᱱᱟᱜ ᱫᱚ ᱢᱮᱱᱟᱜ ᱜᱮᱭᱟ ᱧᱮᱞ ᱵᱟᱲᱟ ᱦᱩᱭ ᱠᱟᱱ ᱜᱮᱭᱟ
ᱟᱪᱪᱷᱟ ᱟᱪᱪᱷᱟ ᱦᱳᱭ ᱢᱟᱱᱮ ᱫᱚᱨᱭᱟ ᱢᱤᱫ ᱠᱚᱭᱚᱜ ᱨᱮᱫᱚ ᱵᱟᱝ ᱢᱩᱪᱟᱹᱫᱚᱜ ᱛᱟᱦᱮᱱᱟ ᱥᱮ
ᱦᱮᱸ ᱵᱟᱝ ᱢᱩᱪᱟᱹᱫᱚᱜ ᱜᱮ
ᱦᱳᱭ ᱦᱳᱭ ᱟᱨ ᱚᱱᱛᱮ ᱚᱱᱠᱟᱱᱟᱜ ᱚᱱᱟ ᱥᱩᱥᱩᱱᱤ ᱵᱩᱨᱩᱧ ᱞᱟᱹᱭᱟᱫ ᱵᱤᱱᱟ,
ᱦᱳᱭ ᱾
ᱦᱮᱸ ᱟᱞᱮ ᱠᱷᱚᱱ ᱫᱚ ᱥᱩᱨ ᱜᱮᱭᱟ ᱥᱩᱥᱩᱱᱤ ᱫᱚ ᱢᱚᱴᱟᱢᱩᱴᱤ ᱫᱚᱥ ᱠᱤᱞᱳᱢᱤᱴᱟᱨ ᱜᱟᱱ ᱦᱩᱭᱩᱜᱼᱟ ᱚᱸᱰᱮ ᱦᱚᱸ ᱥᱮᱱ ᱦᱩᱭ ᱠᱟᱱ ᱛᱟᱦᱮᱱᱟ ᱢᱟᱱᱮ ᱯᱨᱟᱭ ᱜᱮ ᱪᱟᱞᱟᱜ ᱦᱩᱭᱩᱜᱼᱟ ᱚᱸᱰᱮ ᱫᱚ ᱟᱫᱚ ᱥᱟᱺᱜᱤᱧ ᱥᱟᱺᱜᱤᱧ ᱠᱚᱨᱤᱱ ᱦᱚᱲ ᱦᱚᱸ ᱚᱸᱰᱮ ᱠᱚ ᱦᱤᱡᱩᱜ ᱛᱟᱦᱮᱱᱟ। ᱚᱸᱰᱮ ᱫᱚ ᱧᱮᱞ ᱞᱮᱠᱟᱱᱟᱼᱜ ᱡᱤᱱᱤᱥ ᱠᱚᱦᱚᱸ ᱢᱮᱱᱟᱜ ᱠᱟᱫᱟ᱾ ᱚᱸᱰᱮ ᱵᱮᱱ ᱧᱮᱞ ᱞᱮᱠᱷᱟᱡ ᱥᱮᱵᱮᱱ ᱵᱩᱨᱩᱵᱮᱱ ᱫᱮᱡᱚᱜ ᱨᱮᱦᱚᱸ ᱟᱹᱰᱤ ᱞᱮᱠᱟᱱ ᱡᱤᱱᱤᱥ ᱠᱚ ᱢᱮᱱᱟᱜ ᱟᱠᱟᱫ ᱡᱮᱢᱚᱱ ᱯᱩᱭᱞᱳ ᱨᱮ ᱵᱩ ᱞᱟᱛᱟᱨ ᱨᱮᱜᱮ ᱱᱟᱣᱟ ᱦᱚᱸ ᱫᱚᱠᱟᱱ ᱵᱮᱱ ᱧᱮᱞᱟ᱾ ᱫᱚᱠᱟᱱ ᱫᱚ ᱚᱱᱠᱟ ᱦᱚᱲᱟᱜ ᱜᱮ ᱞᱩᱜᱽᱲᱤᱡ ᱞᱟᱯᱚ ᱠᱤᱢᱵᱟ ᱦᱚᱨᱚᱜ ᱵᱟᱸᱫᱮ ᱡᱟᱦᱟᱸ ᱛᱤᱱᱟᱹᱜ ᱢᱮᱱᱟᱜ ᱟᱠᱟᱜ ᱚᱱᱟ ᱠᱚᱵᱤᱱ ᱧᱟᱢᱟ ᱥᱟᱶᱛᱮ ᱫᱷᱤᱨᱤ ᱨᱮᱭᱟᱼᱜ ᱛᱷᱟᱹᱨᱤ, ᱵᱟᱹᱴᱤ, ᱠᱤᱝᱵᱟ ᱢᱩᱨᱛᱤ᱾ ᱜᱚᱲᱦᱚᱱ ᱠᱚᱣᱟ ᱠᱚ ᱫᱷᱤᱨᱤ ᱨᱮᱱᱟᱜ ᱤᱛᱤ ᱛᱮᱜᱮ ᱠᱚ ᱜᱚᱲᱦᱚᱱ ᱠᱚ ᱛᱟᱦᱮᱸᱱᱟ᱾ ᱢᱮᱹᱥᱤᱱ ᱛᱮᱫᱚ ᱵᱟᱝᱠᱚ ᱜᱚᱲᱦᱚᱱᱟ ᱚᱱᱟ ᱫᱚ᱾
ᱫᱷᱤᱨᱤ ᱨᱮᱭᱟᱜ᱾
ᱦᱳᱭ ᱫᱷᱤᱨᱤ ᱨᱮᱱᱟᱜ ᱵᱩᱨᱩ ᱨᱮᱱᱟᱜ ᱠᱚ ᱟᱬᱜᱚᱭᱟ᱾ ᱟᱬᱜᱚᱠᱟᱛᱮᱫ ᱛᱤᱨᱤᱮ ᱵᱟᱹᱭ ᱵᱟᱹᱭ ᱫᱚ ᱠᱷᱚᱫᱟᱭ ᱛᱟᱦᱮᱱᱟ᱾
ᱦᱳᱭ
ᱦᱳᱭ ᱚᱱᱠᱟ ᱜᱮ ᱟᱨ ᱱᱚᱜᱼᱚᱭ ᱡᱮ ᱚᱱᱟ ᱫᱚ ᱵᱤᱥᱮᱥ ᱠᱟᱭᱛᱮ ᱚᱱᱟ ᱥᱩᱥᱱᱤ ᱵᱩᱨᱩ ᱫᱚ ᱚᱱᱟ ᱡᱷᱟᱨᱱᱟ ᱫᱟᱜ ᱡᱷᱟᱹᱨᱱᱤ ᱠᱷᱟᱹᱛᱤᱨ ᱜᱮ ᱧᱩᱛᱩᱢᱟ ᱟᱹᱰᱤ ᱡᱳᱨ᱾ ᱢᱟᱱᱮ ᱥᱟᱨᱟ ᱜᱷᱟᱹᱲᱤᱡ ᱜᱮ ᱢᱤᱫ ᱞᱮᱛᱟᱲ ᱜᱮ ᱫᱟᱜ ᱩᱰᱩᱠᱚᱜ ᱛᱟᱦᱮᱱᱟᱺ ᱵᱟᱨᱚ ᱵᱚᱪᱷᱚᱨ ᱜᱮ᱾ ᱦᱸ ᱚᱱᱟ ᱫᱚ ᱛᱟᱹᱨᱩᱵᱟᱜ ᱢᱚᱪᱟ ᱠᱷᱚᱡ ᱩᱰᱩᱠᱚᱜ ᱛᱟᱦᱮᱱᱟ᱾ ᱵᱤᱥᱮᱥ ᱠᱟᱭᱛᱮ ᱛᱟᱹᱨᱩᱵ ᱵᱚᱞᱛᱮ ᱥᱟᱹᱨᱤ ᱛᱟᱹᱨᱩᱵ ᱫᱚ ᱵᱟᱝ ᱠᱟᱱᱟᱭ᱾ ᱚᱱᱟ ᱢᱟᱱᱮ ᱫᱷᱤᱨᱤ ᱨᱮᱱ ᱜᱮ ᱚᱱᱟ ᱠᱚ ᱢᱩᱨᱛᱤ ᱠᱚ ᱵᱮᱱᱟᱣ ᱟᱠᱟᱫᱮᱭᱟ᱾ ᱦᱳᱭ ᱚᱸᱰᱮ ᱳᱰᱳᱠ ᱦᱚᱪᱚᱭᱟ᱾ ᱥᱮᱫᱟᱭ ᱠᱷᱚᱱ ᱜᱮ ᱳᱰᱳᱠᱚᱜ ᱠᱟᱱᱟ ᱱᱤᱛ ᱫᱷᱟᱹᱵᱤᱡ ᱛᱮ ᱢᱟᱱᱮ᱾ ᱟᱫᱚ ᱠᱚ ᱞᱟᱹᱭᱟ ᱵᱟᱝᱢᱟ ᱚᱸᱰᱮ ᱵᱮᱱ ᱯᱟᱭᱨᱟ ᱞᱮᱱᱠᱷᱟᱱ ᱥᱮ ᱵᱮᱱ ᱛᱩᱯᱩ ᱞᱮᱱᱠᱷᱟᱱ, ᱫᱟᱜ ᱵᱮᱱ ᱧᱩ ᱞᱮᱠᱷᱟᱱ ᱡᱟᱦᱟᱸᱛᱤᱱᱟᱹᱜ ᱟᱵᱮᱱᱟᱜ ᱤᱭᱟᱹ ᱯᱟᱯ ᱠᱚ ᱛᱟᱦᱮᱱᱟ ᱚᱱᱟ ᱠᱚ ᱪᱟᱵᱟᱜ-ᱟ᱾ ᱥᱟᱨᱤ ᱥᱮ ᱱᱟᱥᱮ ᱟᱹᱞᱤᱧ ᱦᱚᱸ ᱚᱱᱟ ᱫᱚ ᱴᱷᱤᱠ ᱫᱚ ᱵᱟᱹᱞᱤᱧ ᱵᱟᱲᱟᱭᱟ, ᱟᱹᱞᱤᱧ ᱦᱚᱸ ᱫᱟᱜ ᱦᱚᱸ ᱞᱤᱧ ᱧᱩ ᱠᱟᱜ-ᱟ᱾ ᱯᱟᱭᱨᱟ ᱦᱚᱞᱤᱧ ᱯᱟᱭᱨᱟᱣ ᱠᱟᱱᱟ ᱦᱟᱸᱜ ᱟᱫᱚ᱾ ᱯᱟᱯ ᱠᱚᱫᱚ ᱠᱚᱢ ᱵᱤᱥᱤ ᱫᱚ ᱦᱩᱭᱩᱜ ᱜᱮᱭᱟ ᱥᱮ ᱟᱵᱚ ᱢᱟᱹᱱᱢᱤ ᱡᱤᱭᱚᱱ ᱨᱮᱫᱚ᱾ ᱫᱚ, ᱟᱫᱚ ᱚᱱᱟ ᱪᱟᱵᱟᱭᱮᱱ ᱛᱟᱹᱟᱞᱤᱧᱟ ᱥᱮ ᱵᱟᱝ ᱪᱟᱵᱟ ᱞᱮᱱᱟ, ᱚᱱᱟ ᱫᱚ ᱴᱷᱤᱠ ᱵᱟᱹᱞᱤᱧ ᱟᱹᱭ ᱫᱟᱲᱮᱭᱟᱜ ᱠᱟᱱᱟ᱾
ᱦᱳᱭ, ᱚᱜᱠᱟᱜᱮ ᱟᱸᱡᱚᱢ ᱠᱟᱱᱟ ᱯᱚᱨ ᱟᱫᱚ
ᱦᱳᱭ, ᱢᱮᱱᱟᱠᱚ ᱟᱹᱰᱤ ᱯᱚᱵᱤᱛᱨᱚ ᱫᱟᱜ ᱠᱟᱱᱟ, ᱚᱱᱟ ᱥᱟᱶᱛᱮ ᱡᱟᱦᱟᱸ ᱫᱟᱜ ᱳᱰᱳᱠᱚᱜ ᱠᱟᱱᱟ ᱥᱮ, ᱚᱱᱟ ᱫᱟᱜ ᱠᱚᱫᱚ ᱢᱤᱫᱴᱟᱝ ᱰᱚᱵᱷᱟᱜ ᱨᱮ ᱞᱤᱸᱜᱤ ᱪᱟᱞᱟᱜ-ᱟ ᱦᱟᱱᱮ ᱥᱮᱫᱟᱭ ᱠᱷᱚᱱ ᱞᱤᱸᱜᱤ ᱞᱤᱸᱜᱤ ᱪᱟᱞᱟᱜ ᱠᱟᱱ ᱮᱠᱷᱚᱱ ᱫᱷᱟᱹᱵᱤᱡ ᱛᱮ ᱚᱱᱟ ᱠᱟᱹᱴᱤᱡ ᱜᱮᱭᱟ ᱰᱚᱵᱷᱟᱜ ᱫᱚ ᱱᱤᱛ ᱫᱷᱟᱹᱵᱤᱡ ᱛᱮ ᱚᱱᱟ ᱫᱟᱜ ᱫᱚ ᱵᱟᱝ ᱵᱟᱝ ᱤᱭᱟᱹᱣ ᱠᱟᱱᱟ ᱯᱮᱨᱮᱡ ᱠᱟᱱᱟ ᱥᱮ ᱵᱟᱝ ᱪᱟᱯᱮᱣ ᱠᱟᱱᱟ᱾ ᱚᱝᱠᱟᱜᱮ ᱢᱮᱱᱟᱜ ᱠᱟᱫᱟ᱾ ᱠᱤᱱᱛᱩ ᱮᱴᱟᱜ ᱥᱟᱭᱤᱰ ᱥᱮᱫ ᱵᱮᱱ ᱧᱮᱞᱟ ᱡᱟᱦᱟᱸ ᱫᱚ ᱚᱱᱟ ᱵᱮᱱ ᱫᱟᱜ ᱵᱮᱱ ᱯᱟᱸᱡᱟᱭᱟ ᱠᱤᱱᱛᱩ ᱞᱟᱛᱟᱨ ᱥᱮᱫ ᱦᱚᱸ ᱵᱟᱝ ᱪᱟᱞᱟᱜ ᱠᱟᱱᱟ ᱚᱠᱟ ᱥᱮᱫ ᱵᱟᱝ ᱪᱟᱞᱟᱜ ᱠᱟᱱᱟ᱾ ᱚᱠᱟᱨᱮ ᱡᱮ ᱚᱱᱟ ᱟᱫᱚᱜ ᱠᱟᱱ ᱟᱞᱟᱝ ᱦᱚᱸ ᱵᱟᱞᱟᱝ ᱵᱩᱡᱷᱟᱹᱣ ᱫᱟᱲᱮᱭᱟᱜ ᱠᱟᱱᱟ ᱚᱱᱟ ᱫᱚ᱾ ᱱᱮ ᱦᱟᱨᱟᱜ ᱜᱮᱭᱟ ᱚᱱᱟ ᱥᱟᱶᱛᱮ ᱟᱨ ᱢᱤᱫᱴᱟᱱ ᱠᱟᱛᱷᱟᱧ ᱞᱟᱹᱭ ᱟᱵᱮᱱ ᱜᱮ᱾ ᱥᱩᱱᱤ ᱵᱩᱨᱩ ᱨᱮᱫᱚ ᱠᱚ ᱞᱟᱹᱭᱟ ᱥᱮᱫᱟᱭ ᱥᱮᱫᱟᱭ ᱚᱠᱛᱚ ᱢᱤᱫᱴᱟᱝ ᱨᱟᱡᱟᱭ ᱛᱟᱦᱮᱱ ᱠᱟᱱ ᱛᱟᱦᱮᱱᱟ᱾ ᱩᱱᱤ ᱨᱟᱡᱟᱭ ᱥᱟᱥᱚᱱᱮᱫ ᱛᱟᱦᱮᱱᱟ ᱚᱱᱟ ᱮᱞᱟᱠᱟ ᱠᱚᱫᱚ, ᱟᱫᱚ ᱩᱱᱤᱭᱟᱜ ᱧᱩᱛᱩᱢ ᱫᱚ ᱛᱟᱦᱮᱸ ᱠᱟᱱ ᱛᱟᱭᱟ ᱪᱚᱱᱫᱨᱚ ᱵᱚᱞᱮ᱾
ᱪᱚᱱᱫᱨᱚ ᱵᱚᱞᱮ᱾
ᱦᱮᱸ ᱟᱫᱚ ᱚᱱᱟ ᱥᱟᱶᱛᱮ ᱚᱱᱟ ᱫᱷᱟᱨᱮ ᱯᱟᱥᱮ ᱡᱟᱦᱟᱸ ᱛᱤᱱᱟᱹᱜ᱾ ᱦᱚᱲ ᱠᱚ ᱛᱟᱦᱮᱱ ᱠᱟᱱ ᱛᱟᱦᱮᱱᱟ, ᱮᱠᱷᱚᱱ ᱠᱚ ᱞᱟᱹᱭ ᱛᱟᱦᱮᱱᱟ᱾ ᱚᱱᱟ ᱫᱷᱟᱨᱚᱱᱟ ᱠᱚ ᱞᱟᱹᱭ ᱛᱟᱸᱦᱮᱱᱟ, ᱞᱟᱹᱭ ᱞᱟᱹᱭ ᱠᱚ ᱟᱫᱚ ᱮᱠᱷᱚᱱ ᱞᱟᱦᱟᱛᱮ ᱵᱟᱞᱮ ᱛᱟᱦᱮᱸ ᱠᱟᱱᱟ ᱛᱚ ᱟᱵᱚᱫᱚ᱾ ᱮᱠᱷᱚᱱ ᱵᱚᱱ ᱦᱟᱨᱟ ᱨᱟᱠᱟᱵ ᱠᱟᱱᱟ ᱟᱫᱚ ᱩᱱᱤᱭᱟᱜ ᱢᱟᱱᱮ ᱵᱩᱡᱽ᱾ ᱪᱮᱛᱟᱱ ᱨᱮ ᱟᱹᱰᱤ ᱞᱮᱠᱟᱱ ᱮᱱᱮᱢ ᱮᱱᱮᱢ ᱠᱚ ᱧᱮᱞ ᱧᱟᱢ ᱠᱟᱱᱟ ᱦᱟᱸᱜ᱾ ᱡᱮᱢᱚᱱ ᱚᱱᱟ ᱵᱩᱡᱽ ᱪᱮᱛᱟᱱ ᱨᱮ ᱢᱤᱫᱴᱟᱝ ᱜᱚᱜᱚ ᱦᱚᱲᱮ ᱛᱟᱦᱮᱱ ᱠᱟᱱ ᱛᱟᱦᱮᱱᱟ, ᱜᱚᱸᱜᱷᱚᱲ ᱠᱚᱦᱚᱸ ᱢᱮᱱᱟᱜ-ᱟ᱾ ᱮᱠᱷᱚᱱ ᱫᱚᱠᱚ ᱫᱟᱹᱲ ᱮᱥᱮᱫ ᱟᱠᱟ ᱟᱵᱚ ᱪᱮᱛᱟᱱ ᱨᱮ ᱜᱮ, ᱟᱨ ᱱᱚᱜ-ᱚᱱᱟ ᱥᱟ ᱫᱷᱤᱨᱤᱮ ᱪᱷᱚᱵᱤ ᱠᱩ ᱢᱟ ᱪᱤᱛᱟᱹᱨ ᱠᱚᱭ ᱟᱸᱠᱟᱣ ᱟᱠᱟᱜ ᱠᱚᱣᱟ ᱚᱱᱟ ᱥᱟᱶᱛᱮ ᱫᱷᱤᱨ ᱨᱮ ᱟᱹᱰᱤ ᱞᱮᱠᱟᱱ ᱢᱟᱱᱮ ᱟᱭᱟᱜ ᱞᱤᱯᱤ ᱠᱩ ᱚᱞ ᱦᱚᱴᱚ ᱟᱠᱟᱫ ᱢᱮᱱᱠᱷᱟᱱ ᱱᱤᱛ ᱫᱷᱟᱹᱵᱤᱡ ᱛᱮ ᱟᱵᱚᱨᱮᱱ ᱥᱟᱬᱮᱥᱤᱭᱟᱹ ᱥᱮ ᱠᱷᱚᱸᱫᱽᱨᱚᱱᱤᱭᱟᱹ ᱱᱤᱛ ᱫᱷᱟᱹᱵᱤᱡ ᱛᱮ ᱵᱟᱠᱚ ᱧᱟᱢ ᱠᱟᱜ-ᱟ ᱦᱟᱸᱜ ᱢᱟᱱᱮ ᱵᱟᱠᱚ ᱯᱟᱲᱦᱟᱣ ᱫᱟᱲᱮᱭᱟᱠᱟᱫᱟ ᱪᱤ ᱪᱮᱫ-ᱮ ᱞᱟᱹᱭ ᱦᱚᱪᱚᱭᱮᱫ ᱛᱟᱦᱮᱱᱟ? ᱚᱱᱟ ᱠᱚᱦᱚᱸ ᱠᱚ ᱮᱥᱮᱫ ᱟᱠᱟᱜ-ᱟ᱾
ᱦᱳᱭ ᱦᱳᱭ᱾
ᱢᱟᱱᱮ ᱥᱩᱥᱩᱱᱤ ᱵᱩᱨᱩ ᱨᱮᱫᱚ ᱵᱟᱨ ᱥᱟᱭᱤᱴ ᱢᱟᱱᱮ ᱫᱟᱜ ᱩᱰᱩᱠᱚᱜ ᱛᱟᱦᱮᱱᱟ᱾ ᱢᱤᱫ ᱥᱮ ᱢᱤᱫ ᱥᱮᱫ ᱫᱚ ᱚᱱᱟ ᱥᱩᱥᱩᱱᱤ ᱫᱷᱟᱨᱟ ᱢᱮᱞᱟ ᱥᱮᱫ ᱩᱰᱩᱠᱚᱜ ᱛᱟᱦᱮᱱᱟ ᱟᱨ ᱢᱤᱫ ᱥᱮᱫ ᱫᱚ ᱚᱱᱟ ᱚᱯᱳᱡᱤᱛ ᱥᱟᱭᱤᱫ ᱦᱟᱱᱟ ᱠᱚ ᱞᱟᱹᱭᱟ ᱥᱤᱞᱤ ᱚᱱᱟ ᱵᱮᱱ ᱟᱸᱡᱚᱢ ᱠᱟᱜ-ᱟ ᱚᱛᱩ ᱧᱩᱛᱩᱢ?
ᱥᱤᱞᱤᱜᱩᱲᱤ?
ᱵᱟᱝ-ᱵᱟᱝ ᱥᱤᱞᱦᱤ ᱵᱚᱱᱟ ᱚᱱᱟ ᱚᱱᱟ ᱥᱤᱣᱞᱤ ᱵᱚᱱᱟ ᱾
ᱥᱤᱞᱤᱵᱚᱱᱟ ᱳ ᱵᱟᱹᱞᱤᱧ ᱟᱡᱚᱢ ᱚᱱᱟᱢᱟ᱾ ᱛᱟᱦᱞᱮ ᱦᱟᱡᱟᱨ ᱫᱚᱨ ᱫᱚ ᱵᱮᱱ ᱧᱮᱞ ᱠᱟᱫᱟ ᱥᱮ ᱵᱟᱝ?
ᱛᱤᱭᱟᱹᱜ,
ᱦᱩᱸ,
ᱦᱳᱭ,
ᱴᱟᱣᱟᱨ ᱰᱤᱥᱴᱚᱯ ᱥᱮ ᱪᱮᱜ?
ᱦᱚᱭ ᱜᱚᱢᱠᱮ ᱢᱟ ᱞᱟᱹᱭ
ᱦᱮᱞᱳ, ᱦᱮᱞᱳ᱾ ᱪᱮᱫᱟᱜ ᱠᱟᱴᱟᱣ ᱠᱟᱴᱟᱣ ᱟᱡᱚᱢᱚᱜ ᱠᱟᱱ ᱫᱚ᱾
ᱱᱤᱛᱚᱜ ᱴᱷᱤᱠ ᱧᱟᱢᱚᱜ ᱠᱟᱱᱟ ᱥᱮ ᱵᱟᱨᱦᱮ ᱨᱮᱜᱮ ᱟᱹᱞᱤᱧ ᱦᱚᱸ ᱢᱮᱱᱟᱜ ᱟᱠᱟᱫ ᱞᱤᱧᱟᱹ᱾
ᱦᱮᱸ ᱦᱮᱸ ᱟᱡᱚᱢᱚᱜ ᱠᱟᱱᱟ᱾
ᱪᱮᱫ ᱵᱮᱱ ᱞᱟᱹᱭ ᱠᱮᱫ-ᱟ ᱦᱟᱡᱟᱨ ᱫᱩᱣᱟᱨᱤ?
ᱦᱮᱸ ᱧᱮᱞ ᱠᱟᱫᱟ ᱵᱟᱝ ᱦᱟᱡᱟᱨ ᱫᱩᱣᱟᱨᱤ?
ᱦᱟᱡᱟᱫ ᱫᱚ ᱞᱤᱧ ᱧᱮᱞ ᱫᱚ ᱧᱮᱞ ᱠᱟᱜ ᱟᱸᱡᱚᱢ ᱟᱠᱟᱫᱼᱟ ᱞᱤᱧ᱾ ᱵᱟᱝᱢᱟ ᱠᱚ ᱞᱟᱹᱭᱟ ᱱᱚᱣᱟ ᱢᱩᱨᱥᱤᱫᱟᱵᱟᱫ ᱡᱮᱞᱟ ᱨᱮ ᱢᱮᱱᱟᱜ ᱟᱠᱟᱫ ᱚᱸᱰᱮ ᱫᱚ ᱦᱟᱡᱟᱨᱴᱤ ᱫᱩᱣᱟᱹᱨ ᱢᱮᱱᱟᱜᱼᱟ᱾
ᱦᱮᱸ ᱦᱟᱡᱟᱨ ᱴᱤ ᱫᱩᱣᱟᱹᱨ ᱢᱮᱱᱟᱜᱼᱟ᱾
ᱟᱫᱚ ᱥᱮᱱ ᱫᱚ ᱵᱟᱝ ᱦᱩᱭ ᱟᱠᱟᱱᱟ ᱦᱚᱲᱟᱜ ᱢᱚᱪᱟ ᱠᱷᱚᱱ ᱜᱮ ᱟᱸᱡᱚᱢ ᱦᱩᱭ ᱟᱠᱟᱱᱟ ᱥᱮ ᱚᱱᱠᱟ ᱪᱷᱚᱵᱤ ᱠᱚ ᱢᱵᱟᱨ ᱨᱮ ᱧᱮᱞ ᱦᱩᱭ ᱠᱟᱱᱟ ᱦᱟᱸᱜ᱾
ᱦᱮᱸ, ᱦᱮᱸ ᱟᱞᱮ ᱴᱷᱮᱱ ᱱᱚᱰᱮ ᱠᱷᱚᱡ ᱫᱚ ᱥᱩᱨ ᱜᱮᱭᱟ᱾ ᱪᱟᱞᱟᱣ ᱦᱩᱭ ᱦᱮᱡ ᱵᱟᱲᱟ ᱦᱩᱭ ᱠᱟᱱᱟ᱾